ᱦᱮᱸ,
ᱱᱤᱛᱚᱜ ᱟᱸᱡᱚᱢᱚᱜ ᱠᱟᱱᱟ ᱛᱚ ᱾
ᱦᱮᱸ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ ᱾
ᱦᱮᱸ ᱦᱮᱸ ᱟᱯᱮ ᱥᱮᱫ ᱫᱚ ᱪᱮᱫ ᱞᱮᱠᱟ ᱢᱮᱱᱟᱜ ᱯᱮᱭᱟ?
ᱟᱞᱮ ᱥᱮᱫ ᱱᱟᱯᱟᱭ ᱜᱮ ᱾
ᱱᱟᱯᱟᱭ ᱜᱮ ᱾
ᱦᱮᱸᱻ
ᱦᱮᱸ ᱱᱮ ᱮ ᱡᱟᱹᱯᱩᱫ ᱫᱟ ᱟᱞᱮ ᱥᱮᱫ ᱫᱚ ᱾
ᱚᱸ ᱱᱚᱛᱮ ᱦᱚᱸ ᱡᱟᱹᱯᱩᱫ ᱫᱚ ᱡᱟᱹᱯᱩᱫ ᱠᱮᱜ-ᱟ ᱥᱮᱛᱟᱜ ᱨᱮ, ᱫᱟᱜ ᱠᱮᱫᱟᱭ, ᱱᱤᱛᱚᱜ ᱫᱚ ᱯᱷᱟᱸᱠ ᱠᱟᱫᱟᱭ ᱾
ᱦᱚᱭᱛᱚ,
ᱦᱩᱸ ᱱᱤᱛᱚᱜ ᱫᱚ ᱦᱟᱞᱠᱟ ᱥᱤᱛᱩᱝ ᱫᱟᱭ ᱾
ᱦᱮᱸ ᱟᱞᱮ ᱥᱮᱫ ᱦᱚᱸ ᱥᱤᱛᱩᱝ ᱫᱟᱭ ᱾ ᱟᱨ ᱡᱟᱹᱯᱩᱫ ᱢᱟ ᱟᱫᱚ ᱡᱟᱹᱥᱛᱤ ᱚᱠᱛᱮ ᱱᱚᱛᱮ ᱫᱚ ᱫᱟᱜ ᱮ ᱧᱩᱨᱮᱜ-ᱟ ᱾
ᱦᱩᱸ,
ᱟᱨ ᱪᱮᱫ ᱠᱚᱯᱮ ᱪᱤᱠᱟᱹ ᱵᱟᱲᱟᱭᱮ-ᱟ ᱠᱟᱹᱢᱤ ᱠᱚ?
ᱟᱨ ᱪᱤᱠᱟᱹ ᱜᱮ ᱵᱟᱝ ᱚᱲᱟᱜ ᱠᱚᱨᱮ ᱜᱮ ᱟᱫᱚ ᱨᱚᱦᱚᱭ ᱦᱩᱭᱩᱜ ᱠᱟᱱᱟ ᱾
ᱛᱟᱦᱚᱞᱮ ᱟᱹᱰᱤ ᱢᱚᱸᱡᱽ ᱛᱮ ᱵᱟᱭ ᱫᱟᱜ ᱟᱠᱟᱫ ᱫᱚ ᱮᱱᱛᱮ ᱨᱚᱦᱚᱭ ᱠᱟᱹᱢᱤ ᱠᱚ ᱟᱹᱣᱨᱤ ᱦᱩᱭ ᱥᱟᱹᱛᱟᱹᱜ-ᱟ᱾ ᱟᱣᱨᱤ ᱮᱦᱚᱵᱚᱜ-ᱟ ᱾
ᱫᱚ ᱵᱟᱝ
ᱦᱮᱸ ᱟᱯᱮ ᱫᱚ ᱡᱚᱠᱷᱚᱱ ᱯᱮ ᱨᱚᱦᱚᱭᱟ ᱩᱱ ᱵᱮᱲᱟ ᱟᱫᱚ ᱟᱯᱮ ᱚᱲᱟᱜ ᱦᱚᱲ ᱛᱮᱯᱮ ᱠᱚ ᱠᱟᱹᱢᱤᱭᱟ ᱪᱮ ᱡᱟᱦᱟᱸᱭ ᱠᱚ ᱜᱚᱲᱚ ᱞᱟᱹᱜᱤᱫ ᱠᱚ ᱢᱮᱛᱟ ᱠᱚᱣᱟ᱾
ᱵᱟᱝᱜᱮ ᱚᱲᱟᱜ ᱦᱚᱲ ᱛᱮᱜᱮ, ᱟᱨ ᱦᱮᱫ ᱫᱚᱠᱚ ᱦᱤᱡᱩᱜ-ᱟ᱾ ᱛᱚ ᱦᱮᱸ, ᱦᱮᱡ ᱫᱠᱚ ᱦᱤᱡᱩᱜ-ᱟ ᱯᱮᱲᱟ ᱠᱚ ᱨᱚᱦᱚᱭ ᱜᱚᱲᱚ᱾
ᱦᱟᱸ᱾
ᱟᱨ ᱵᱟᱠᱷᱟᱱ ᱫᱚ ᱠᱤᱪᱷᱩ ᱠᱤᱪᱷᱩ ᱫᱚ ᱚᱲᱟᱜ ᱦᱚᱲ ᱛᱮᱜᱮ ᱡᱟᱦᱟᱸ ᱠᱚ ᱠᱷᱮᱛ ᱞᱟᱴ ᱴᱩ ᱜᱮᱭᱟ ᱚᱱᱟ ᱠᱚᱫᱚ ᱦᱤᱡᱩᱜ ᱜᱮᱭᱟ ᱠᱚ᱾ ᱜᱚᱲᱚ ᱫᱚ ᱚᱝᱠᱟ ᱤᱭᱟᱹ ᱯᱮᱲᱟ ᱠᱚᱜᱮ ᱠᱚ ᱦᱤᱡᱩᱜ ᱜᱮᱭᱟ᱾
ᱟᱪᱪᱷᱟ ᱯᱮᱲᱟ ᱠᱚᱜᱮ?
ᱦᱮᱸ᱾
ᱚ, ᱦᱮᱸ᱾
ᱛᱚ ᱠᱟᱹᱢᱤ ᱫᱚ ᱵᱟᱝ ᱞᱟᱜᱟ ᱦᱩᱭ ᱠᱟᱱᱟ ᱚᱝᱠᱟ ᱫᱚ᱾
ᱟᱪᱪᱷᱟ, ᱟᱨ ᱡᱚᱢ ᱠᱚᱫᱚ ᱯᱮ ᱮᱢᱟ ᱠᱚᱣᱟ ᱪᱮᱻ
ᱦᱮᱸᱻ ᱡᱚᱢ ᱠᱚᱫᱚ ᱮᱢᱜᱮ, ᱟᱫᱚ ᱠᱟᱹᱢᱤᱭᱟᱠᱚ ᱟᱫᱚ ᱡᱚᱢ ᱠᱚᱫᱚ ᱮᱢᱟ ᱠᱚᱜᱮ ᱦᱩᱭᱩᱜ-ᱟ ᱛᱚ᱾
ᱦᱮᱸ, ᱛᱚᱵᱮ ᱪᱮᱫ, ᱪᱮᱫ ᱡᱚᱢ ᱠᱚᱯᱮ ᱮᱢᱟ ᱠᱚᱣᱟ? ᱫᱟᱜ ᱢᱟᱹᱰᱤ ᱫᱟᱠᱟ, ᱫᱟᱜ ᱢᱟᱹᱰᱤ ᱫᱟᱠᱟ ᱪᱮ ᱠᱷᱟᱹᱡᱟᱹᱲᱤ?
ᱦᱮᱸ, ᱠᱷᱟᱹᱡᱟᱹᱲᱤ ᱠᱚᱫᱚ ᱵᱟᱝᱜᱮ ᱫᱟᱜ ᱢᱟᱹᱰᱤ ᱜᱮ᱾
ᱟᱪᱪᱷᱟ ᱫᱟᱜ ᱢᱟᱹᱰᱤ ᱜᱮ?
ᱦᱮᱸ ᱨᱚᱦᱚᱭ ᱠᱚᱜᱻ ᱨᱚᱦᱚᱭ ᱪᱟᱞᱟᱜ ᱥᱚᱢᱚᱭ ᱫᱟᱠᱟ, ᱟᱨᱻ ᱦᱮᱡ ᱠᱟᱛᱮ ᱦᱚᱸ, ᱨᱚᱦᱚᱭ ᱠᱷᱚᱱ ᱦᱮᱡ ᱠᱟᱛᱮ ᱦᱚᱸ ᱫᱟᱠᱟ ᱟᱨ ᱚᱱᱛᱮ ᱨᱮᱫᱚ, ᱤᱫᱤ ᱡᱚᱱᱚᱜ ᱜᱮᱭᱟ ᱠᱚ ᱟᱫᱚ ᱨᱚᱦᱚᱭ ᱪᱟᱵᱟ ᱠᱟᱛᱮᱫ ᱚᱱᱛᱮ ᱨᱮᱜᱮᱠᱚ ᱡᱚᱢ ᱜᱮᱭᱟ ᱠᱷᱮᱛ ᱥᱮᱫ ᱨᱮᱜᱮ᱾
ᱦᱳᱭ ᱦᱳᱭ᱾ ᱟᱞᱮ ᱥᱮᱫ ᱫᱚ ᱦᱩᱸ, ᱟᱞᱮ ᱥᱮᱫ ᱦᱟᱸᱜ ᱚᱱᱠᱟᱜᱮ᱾ ᱟᱞᱮ ᱥᱮᱫ ᱫᱚ ᱵᱮᱥᱤᱨ ᱵᱷᱟᱜᱽ ᱛᱮ ᱫᱟᱠᱟ ᱫᱚᱠᱚ ᱵᱟᱝ-ᱟ᱾ ᱢᱮᱱᱟᱠᱚ ᱟᱞᱮ ᱠᱷᱡᱟᱹᱲᱤ, ᱯᱮᱸᱭᱟᱡᱽ ᱟᱨ ᱵᱟᱝᱠᱷᱟᱱ ᱪᱟᱱᱟᱪᱩᱨ ᱠᱚ, ᱢᱤᱠᱪᱟᱨ ᱠᱚ᱾ ᱤᱱᱟᱹ ᱠᱚ ᱡᱚᱢᱫᱟ᱾
ᱚᱻ
ᱚᱻ, ᱟᱨ ᱵᱷᱟᱹᱜᱤ ᱢᱚᱡᱽ ᱛᱮᱫᱚ ᱚᱱᱟ ᱤᱭᱟᱹ ᱟᱪᱟᱨ᱾ ᱡᱟᱸᱦᱟᱱᱟᱜ ᱟᱪᱟᱨ ᱠᱚ᱾ ᱫᱟᱠᱟ ᱡᱚᱢ ᱫᱚ ᱫᱟᱠᱟ ᱦᱚᱸᱠᱚ ᱡᱚᱢ ᱜᱮᱭᱟ᱾
ᱦᱩᱸ, ᱟᱫᱚ ᱟᱞᱮ ᱫᱚ ᱫᱟᱠᱟ ᱜᱮ᱾ ᱮᱢᱜᱮ ᱟᱫᱚ ᱯᱮᱲᱟ ᱠᱟᱱᱟ ᱠᱚ ᱟᱫᱚ ᱚᱱᱟᱛᱮ ᱫᱟᱠᱟ ᱠᱚᱜᱮ ᱮᱢᱜᱮ ᱦᱩᱭᱩᱜ ᱜᱮᱭᱟ᱾
ᱦᱮᱸ ᱦᱮᱸ᱾ ᱟᱞᱮ ᱥᱮᱫ ᱫᱚ ᱵᱟᱝᱜᱮ, ᱟᱞᱮ ᱥᱮᱫ ᱫᱚ ᱢᱤᱫᱴᱟᱝ ᱟᱹᱛᱩᱳ ᱨᱮ ᱡᱩᱫᱤ ᱟᱭᱢᱟ ᱚᱲᱟᱜ ᱨᱮᱦᱚᱸ ᱠᱚ ᱠᱟᱹᱢᱤ ᱠᱮᱜ-ᱟ, ᱵᱚᱞᱮ ᱟᱞᱮ ᱚᱲᱟᱜ ᱨᱮ ᱡᱩᱫᱤ ᱠᱚ ᱠᱟᱹᱢᱤ ᱠᱮᱭᱟ ᱮᱱᱠᱷᱟᱱ, ᱟᱨᱚ ᱮᱴᱟᱜ ᱚᱲᱟᱜ ᱠᱟᱠᱟ ᱛᱟᱠᱚᱣᱟ ᱩᱱᱠᱩᱣᱟᱜ ᱚᱲᱟᱜ ᱠᱟᱹᱢᱤ ᱦᱩᱭᱩᱜ-ᱟ ᱩᱝᱠᱩ ᱦᱚᱸ ᱜᱚᱲᱚᱣᱟᱠᱚ ᱦᱩᱭᱩᱜ-ᱟ᱾
ᱦᱩᱸ᱾
ᱡᱚᱛᱚ ᱦᱚᱲ ᱜᱮ ᱜᱚᱲᱚ ᱜᱚᱯᱚᱲᱚ ᱟᱛᱮ ᱠᱟᱹᱢᱤ ᱦᱩᱭᱩᱜ-ᱟ᱾
ᱦᱮᱸ᱾
ᱦᱩᱸ᱾
ᱟᱮᱞ ᱥᱮᱫ ᱦᱚᱸ ᱚᱝᱠᱟ ᱜᱮ ᱟᱫᱚ ᱜᱚᱲᱚ ᱫᱚ ᱦᱤᱡᱩᱜ ᱜᱮᱭᱟ ᱠᱚ᱾ ᱟᱫᱚ ᱢᱮᱛᱟᱭ ᱠᱷᱟᱱ ᱫᱚ ᱟᱫᱚ ᱜᱚᱲᱚ ᱮᱱᱤᱡ ᱜᱮᱭᱟ᱾
ᱜᱚᱲᱚ ᱟᱹᱱᱤᱡ ᱜᱮᱭᱟ ᱠᱚ ᱟᱫᱚ ᱨᱚᱦᱚᱭ ᱡᱩᱫᱤ ᱵᱟᱢ ᱫᱟᱲᱮᱜᱼᱟ ᱛᱚ ᱛᱚ ᱜᱚᱲᱚ ᱫᱚ ᱞᱟᱜᱟᱜ ᱜᱮᱭᱟ
ᱜᱚᱲᱚ ᱞᱮᱠᱷᱟᱱ ᱜᱮ ᱪᱟᱸᱰᱟ ᱠᱟᱹᱢᱤ ᱠᱚ ᱪᱟᱵᱟᱜᱼᱟ
ᱦᱮᱸ ᱞᱚᱜᱚᱱ ᱞᱚᱜᱚᱱ ᱫᱷᱟᱨᱟ ᱦᱩᱭ ᱜᱚᱫᱚᱜᱼᱟ ᱚᱱᱟ‌ ᱫᱚ ᱩᱱᱟᱹᱜ ᱵᱟᱝ ᱰᱮᱨᱤᱜᱼᱟ
ᱦᱮᱸ ᱟᱯᱮ ᱥᱮᱫ ᱫᱚ ᱡᱟᱹᱱᱤᱡ ᱚᱱᱮ ᱟᱲᱟᱜ ᱩᱛᱩ ᱠᱚᱫᱚ ᱵᱟᱯᱮ ᱮᱢᱟ ᱠᱚᱣᱟ
ᱮᱸ ᱟᱲᱟᱜ ᱩᱛᱩ
ᱦᱳᱭ
ᱮᱢᱜᱮ ᱟᱫᱚ ᱚᱠᱟ ᱥᱚᱢᱚᱭ ᱡᱟᱦᱟᱸᱭ ᱠᱩᱲᱟᱹᱜᱼᱟ ᱚᱱᱟ ᱜᱮ ᱮᱢᱜᱮ
ᱦᱩᱸ
ᱡᱟᱦᱟ ᱜᱮ ᱟᱡᱛᱮᱢ ᱛᱟᱦᱮᱱᱟ ᱟᱫᱚ ᱚᱱᱟᱜᱮ ᱮᱢᱟ ᱠᱚ ᱦᱩᱭᱩᱜ ᱜᱮᱭᱟ᱾
ᱟᱞᱮ ᱥᱮᱫ ᱫᱚ ᱡᱟᱦᱟᱸᱭ ᱠᱚ ᱡᱩᱫᱤ ᱫᱟᱠᱟ ᱠᱚ ᱡᱚᱢᱟ ᱫᱟᱜ ᱢᱟᱹᱰᱤ ᱠᱩ ᱡᱚᱢᱟ ᱩᱱᱠᱩ ᱫᱚ ᱟᱲᱟᱜ ᱩᱛᱩ ᱡᱚᱢ ᱨᱮᱫᱚ ᱟᱹᱰᱤ ᱢᱚᱡᱽ ᱜᱮ ᱵᱩᱡᱷᱟᱹᱜᱼᱟ, ᱡᱚᱢ ᱠᱚ
ᱦᱮᱸ ᱵᱟᱹᱫᱽ ᱨᱮ ᱡᱚᱢ ᱫᱚ ᱟᱹᱰᱤ ᱢᱚᱸᱡᱽ ᱜᱮ ᱵᱩᱡᱷᱟᱹᱜᱼᱟ ᱟᱨ ᱚᱸᱰᱮ ᱵᱟᱹᱫᱽ ᱠᱚᱨᱮ ᱛᱤ ᱨᱮ ᱛᱤᱱᱟᱹᱜ ᱫᱟᱠᱟᱢ ᱡᱚᱢᱟ ᱚᱱᱟ ᱦᱚᱸ ᱵᱩᱷᱟᱹᱣ ᱵᱟᱝ ᱧᱟᱢᱚᱜᱼᱟ ᱾
ᱦᱮᱸ ᱢᱮᱱᱟᱠᱚ ᱚᱱᱮ ᱡᱟᱦᱟᱸᱭ ᱠᱟᱹᱢᱤ ᱵᱮᱲᱟ ᱡᱟᱦᱟᱸᱭ ᱠᱟᱹᱢᱤᱭᱟᱭ ᱵᱟᱹᱫᱽ ᱠᱷᱮᱛᱨᱮ ᱡᱟᱦᱟᱸᱭ ᱥᱤᱭᱳᱜ ᱮ ᱪᱟᱞᱟᱣ ᱠᱚᱜ ᱟᱨᱵᱟᱝ ᱟᱠᱚ ᱚᱲᱟᱜ ᱦᱚᱲ
ᱦᱮᱸ
ᱥᱮ ᱵᱟᱝ ᱡᱚᱠᱷᱚᱱ ᱫᱟᱜ ᱢᱟᱹᱰᱤ ᱫᱟᱠᱟ ᱫᱤᱯᱤᱞ ᱠᱟᱛᱮ ᱤᱫᱤᱭᱟᱭ ᱦᱮᱸ ᱟᱨ ᱟᱲᱟᱜ ᱩᱛᱩ ᱛᱟᱦᱮᱱ ᱟᱨ ᱠᱟᱹᱢᱤ ᱞᱟᱸᱜᱟ ᱠᱟᱛᱮᱫ ᱡᱟᱦᱟᱸ ᱢᱤᱫ ᱜᱷᱟᱲᱤᱡ ᱫᱟᱠᱟ ᱡᱚᱢ ᱨᱮᱡᱟᱜ ᱡᱟᱦᱟᱸ ᱚᱠᱛᱚ ᱛᱟᱦᱮᱱᱟ ᱚᱱᱟ ᱜᱚᱰᱟ ᱫᱚ ᱟᱹᱰᱤ ᱡᱚᱢ ᱨᱮ ᱟᱹᱰᱤ ᱥᱤᱵᱤᱞ ᱵᱩᱡᱷᱟᱹᱜᱼᱟ ᱾
ᱦᱮᱸ
ᱦᱮᱸ ᱛᱚ ᱟᱢᱠᱤ ᱡᱟᱦᱟᱸ ᱛᱤᱥ ᱚᱱᱠᱟ ᱟᱯᱮ ᱚᱲᱟᱜ ᱦᱚᱲ ᱠᱚ ᱡᱟᱦᱟᱸ ᱛᱤᱥ ᱚᱱᱠᱟ ᱫᱟᱠᱟ ᱤᱫᱤ ᱠᱚᱢ ᱪᱟᱞᱟᱣ ᱠᱟᱱᱟ?
ᱦᱮᱸ ᱥᱮᱱ ᱠᱟᱱ ᱜᱤᱭᱟᱹᱧ ᱵᱟᱵᱟ ᱵᱟᱵᱟ ᱥᱤ ᱜᱮ ᱛᱟᱦᱮᱱ ᱛᱚ ᱟᱫᱚ ᱥᱮᱱᱚᱜ ᱛᱟᱦᱮᱸ ᱞᱤᱧ ᱢᱟ ᱛᱟᱞᱤᱧ ᱫᱟᱠᱟ ᱠᱚ ᱤᱥᱤᱱ ᱥᱟᱹᱛ ᱠᱟᱛᱮᱜ ᱢᱟ ᱜᱮ ᱞᱟᱹᱭᱟᱭ ᱡᱮ ᱫᱟᱠᱟ ᱤᱫᱤ ᱦᱚᱴᱚ ᱥᱮᱱᱚᱜ ᱠᱟᱹᱱᱤᱧ ᱥᱮᱱᱚᱜ ᱟᱢ ᱦᱮᱸ ᱛᱟᱦᱚᱞᱮ ᱥᱮᱱᱚᱜ ᱤᱧ ᱤᱧᱦᱚᱸ ᱚᱱᱠᱟ ᱥᱮᱱ ᱵᱟᱲᱟ ᱦᱩᱭ ᱠᱟᱱᱟ, ᱟᱫᱚ ᱤᱧᱦᱚᱸ ᱟᱫᱚ ᱵᱟᱹᱲᱛᱤ ᱫᱟᱠᱟᱧ ᱤᱫᱤ ᱡᱚᱱᱟᱜ ᱛᱟᱦᱮᱱ ᱵᱟᱹᱫᱽ ᱨᱮ ᱟᱨ ᱵᱟᱵᱟ ᱥᱟᱛᱮᱜ ᱫᱩᱲᱩᱵ ᱠᱟᱛᱮᱫ ᱤᱧ ᱦᱚᱧ ᱡᱚᱢ ᱛᱟᱦᱮᱱᱟ ᱟᱫᱚ ᱟᱹᱰᱤ ᱢᱚᱸᱡᱽ ᱜᱮ ᱵᱩᱡᱷᱟᱹᱜ ᱛᱟᱦᱮᱱᱟ
ᱦᱮᱸ ᱡᱟᱦᱟᱸ ᱚᱲᱟᱜ ᱫᱟᱠᱟ ᱢᱮᱱᱫᱚ ᱚᱲᱟᱜ ᱨᱮ ᱡᱟᱦᱟᱸ ᱵᱚᱱ ᱡᱚᱢᱟ ᱟᱨ ᱴᱟᱺᱰᱤ ᱨᱮ ᱡᱟᱦᱟᱸ ᱠᱷᱮᱛ ᱵᱟᱹᱫᱽ ᱠᱷᱮᱛ ᱨᱮᱵᱚᱱ ᱡᱚᱢᱟ ᱚᱱᱟ ᱫᱟᱠᱟ ᱫᱚ ᱡᱩᱫᱟᱹ ᱜᱮ ᱵᱩᱡᱷᱟᱹᱜᱼᱟ ᱚᱱᱟ ᱨᱮᱭᱟᱜ ᱥᱤᱵᱤᱞ ᱨᱮᱭᱟᱜ ᱢᱚᱡᱽ ᱦᱚᱸ ᱵᱷᱮᱜᱟᱨ ᱜᱮ ᱧᱟᱢᱚᱜᱼᱟ ᱾
ᱦᱮᱸ ᱵᱟᱹᱫᱽ ᱨᱮᱫᱚ ᱟᱹᱰᱤ ᱢᱚᱸᱡᱽ ᱜᱮ ᱵᱩᱡᱷᱟᱹᱜᱼᱟ ᱤᱭᱟᱹ
ᱦᱮᱸ ᱦᱩᱸ ᱪᱤᱠᱟᱛᱮ ᱵᱷᱟᱞᱟ ᱚᱱᱠᱟ ᱫᱚ ᱩᱱᱟᱹᱜ ᱥᱤᱵᱤᱞᱟ ᱦᱩᱸ
ᱦᱮᱸ ᱛᱚ ᱪᱤᱠᱟᱛᱮ ᱪᱚ ᱢᱚᱸᱡᱽ ᱜᱤ ᱵᱩᱡᱷᱟᱹᱜᱼᱟ ᱵᱟᱹᱫᱽ ᱠᱚᱨᱮ ᱟᱨᱚ ᱫᱟᱨᱮ ᱞᱟᱛᱟᱨ ᱨᱮ ᱩᱸ ᱦᱩᱸᱱᱟᱹᱜ ᱩᱢᱩᱞ ᱨᱮ ᱡᱚᱢ ᱟᱫᱚ ᱢᱚᱸᱡᱽ ᱜᱮ ᱵᱩᱡᱷᱟᱹᱜᱼᱟ ᱦᱩᱸ᱾ ᱛᱤᱱᱟᱹᱜ ᱮᱢ ᱧᱟᱢᱟ ᱟᱫᱚᱢ ᱞᱟᱹᱭᱼᱟ ᱟᱨᱚ ᱠᱟᱹᱴᱤᱡ ᱤᱧ ᱧᱟᱢ ᱞᱮᱠᱷᱟᱱᱤᱧ ᱡᱚᱢ ᱠᱮᱭᱟ᱾
ᱦᱮᱸ ᱟᱫᱚ ᱡᱟᱦᱟᱸ ᱵᱟᱹᱫᱽ ᱡᱟᱦᱟᱸ ᱵᱟᱹᱫᱽ ᱨᱮ ᱫᱟᱠᱟ ᱡᱚᱢ ᱵᱟᱲᱟ᱾ ᱢᱟᱱᱮ ᱵᱟᱹᱲᱛᱤ ᱠᱟᱭ ᱛᱮᱫᱚ ᱚᱱᱟ ᱡᱟᱦᱟᱸ ᱛᱮᱛᱟᱝ ᱵᱮᱲᱟ ᱨᱮ ᱡᱚᱠᱷᱚᱱ ᱫᱟᱜ ᱢᱟᱸᱲᱤ ᱫᱟᱠᱟ ᱫᱟᱜ ᱧᱩ᱾ ᱢᱟᱱᱮ ᱟᱹᱰᱤ ᱢᱚᱱᱮ ᱡᱤᱣᱤ ᱠᱚ ᱦᱟᱹᱨᱭᱟᱹᱲ ᱜᱚᱫᱚᱜ ᱞᱮᱠᱟ ᱵᱩᱡᱷᱟᱹᱜᱼᱟ᱾
ᱦᱩᱸ,
ᱟᱨ ᱟᱯᱮ ᱚᱱᱛᱮ ᱫᱚ ᱪᱤᱞᱤ ᱪᱤᱞᱤ ᱠᱚᱛᱮ ᱯᱮ ᱥᱤᱭᱟ? ᱥᱤᱭᱩᱜ ᱫᱚ,
ᱟ ᱥᱤᱭᱚᱜ ᱫᱚ ᱰᱟᱹᱝᱨᱤ ᱠᱚ ᱮ ᱰᱟᱹᱝᱨᱤ ᱠᱚ ᱢᱮᱱᱟᱜ ᱠᱟᱜ ᱠᱚᱣᱟ ᱠᱟᱰᱟ ᱦᱮᱸ ᱠᱟᱰᱟ ᱠᱚ ᱟᱫᱚ ᱱᱮᱛᱟᱨ ᱫᱚ ᱵᱤᱥᱤ ᱫᱚ ᱰᱟᱹᱝᱨᱤ ᱫᱚᱠᱚ ᱟᱹᱠᱷᱨᱤᱧ ᱪᱟᱵᱟᱭᱮᱜ ᱠᱚᱣᱟ ᱠᱚ᱾ ᱟᱸ ᱱᱤᱛᱚᱜ ᱫᱚ ᱟᱫᱚ ᱚᱱᱮ ᱜᱟᱹᱰᱤ ᱠᱚ ᱦᱩᱭ ᱠᱟᱱᱟ ᱴᱟᱠᱴᱟᱨ ᱠᱩ᱾
ᱦᱟᱸ ᱦᱟᱸ᱾
ᱚᱱᱮ ᱥᱤᱭᱳᱜ ᱜᱟᱹᱰᱤ ᱫᱚ ᱚᱱᱟ ᱠᱚᱛᱮ ᱵᱤᱥᱤ ᱠᱚ ᱥᱤᱭ ᱫᱟ ᱱᱮᱛᱟᱨ ᱫᱚ᱾
ᱦᱩᱸ ᱱᱟᱞᱮ ᱥᱮᱫ ᱫᱚ ᱟᱞᱮ ᱥᱮᱫ ᱦᱚᱸ ᱵᱟᱹᱲᱛᱤ ᱠᱟᱭᱛᱮ ᱩᱱᱠᱩ ᱡᱟᱦᱟᱸ ᱰᱟᱹᱝᱨᱤ ᱠᱚᱠᱚ ᱛᱟᱦᱮᱸ ᱞᱮᱱᱟ ᱥᱮᱫᱟᱭ ᱞᱮᱠᱟ ᱫᱚ ᱚᱲᱟᱜ ᱠᱩᱫᱽ ᱛᱤ ᱰᱟᱹᱝᱨᱤ ᱠᱚᱫᱚ ᱵᱟᱹᱱᱩᱜ ᱠᱚᱣᱟ ᱱᱮᱛᱟᱨ ᱫᱚ᱾ ᱡᱟᱦᱟᱸ ᱫᱚᱠᱚ ᱢᱮᱱᱟ ᱚᱲᱟᱜ ᱨᱮ ᱵᱟᱨ ᱯᱮ ᱱᱟᱦᱮᱞ ᱚᱝᱠᱟ ᱟᱨᱟᱲ ᱰᱟᱹᱝᱨᱤ ᱠᱚ ᱛᱟᱦᱮᱱ ᱛᱟᱦᱮᱸᱫ᱾
ᱦᱩᱸ,
ᱱᱮᱛᱟᱨ ᱫᱚ ᱵᱟᱹᱱᱩᱜ ᱠᱚᱣᱟ᱾
ᱦᱮᱸᱫ,
ᱟᱨ ᱡᱟᱦᱟᱸ ᱫᱚ ᱢᱮᱱᱟ ᱠᱚ ᱚᱱᱮ ᱦᱮᱸ᱾ ᱡᱟᱦᱟᱸ ᱫᱚᱠᱚ ᱢᱮᱱᱟ ᱩᱱᱠᱩ ᱰᱟᱹᱝᱨᱤ ᱠᱚ ᱠᱚ ᱛᱟᱦᱮᱸᱱ ᱛᱟᱦᱮᱸᱫ ᱜᱟᱹᱭ ᱠᱚᱠᱚ ᱛᱟᱦᱮᱸᱱ ᱛᱟᱦᱮᱸᱫ ᱛᱚᱣᱟ ᱠᱚᱦᱚᱸ ᱧᱟᱢᱚᱜ ᱛᱟᱦᱮᱸᱫ᱾ ᱱᱮᱛᱟᱨ ᱫᱚ ᱰᱟᱹᱝᱨᱤ ᱜᱮ ᱵᱟᱵᱚᱱ ᱟᱹᱥᱩᱞᱮᱜ ᱠᱚᱣᱟ ᱮᱱᱠᱷᱟᱱ ᱛᱚᱣᱟ ᱦᱚᱸ ᱚᱠᱟ ᱪᱮ ᱛᱚᱣᱟ ᱟᱠᱚ ᱦᱚᱸ ᱵᱟᱝ ᱧᱟᱢᱚᱜ ᱠᱟᱱᱟ ᱚᱝᱠᱟ ᱵᱷᱟᱹᱜᱤ ᱵᱮᱥ ᱛᱮ᱾ ᱟᱫᱚ ᱱᱮᱛᱟᱨ ᱫᱚ ᱪᱮᱫ ᱢᱮᱱᱟ ᱚᱱᱮ ᱥᱩᱫᱷᱟ ᱫᱩᱫᱷ᱾ ᱡᱟᱦᱟᱸ ᱠᱤᱨᱤᱧ ᱛᱮ ᱛᱚᱣᱟ ᱧᱟᱢᱚᱜ ᱠᱟᱱ ᱯᱮᱠᱮᱴ ᱦᱮᱸᱥᱮ ᱚᱱᱠᱟ ᱜᱮᱵᱚᱱ ᱠᱤᱨᱤᱧ ᱮᱫᱟ᱾
ᱦᱳᱭ,
ᱦᱮᱸᱜᱼᱮ᱾
ᱟ ᱱᱮᱛᱟᱨ ᱫᱚ ᱡᱷᱚᱛᱚ ᱜᱮᱛᱚ ᱠᱚ ᱟᱹᱠᱷᱨᱤᱧ ᱪᱟᱵᱟᱭᱮᱫ ᱠᱚᱣᱟ ᱟᱫᱚ ᱱᱮᱛᱟᱨ ᱫᱚ ᱞᱟᱹᱭ ᱫᱟᱠᱚ ᱯᱚᱭᱥᱟ ᱞᱮᱠᱷᱟᱭ ᱢᱮ᱾
ᱦᱮᱸ,
ᱤᱭᱟᱹᱭ ᱢᱮ ᱟᱞᱚᱢ ᱠᱷᱟᱴᱟᱜᱼᱟ ᱚᱱᱟ ᱜᱟᱹᱰᱤ ᱞᱮᱠ ᱠᱷᱟᱱ ᱜᱮ ᱜᱟᱹᱰᱤ ᱛᱮᱠᱚ ᱥᱤ ᱜᱚᱜ ᱠᱟᱜᱼᱟ᱾ ᱦᱩᱭ ᱜᱚᱫᱚᱜᱼᱟ ᱢᱤᱫ ᱜᱷᱟᱹᱲᱤᱡ ᱛᱮ ᱟᱨ ᱛᱚ ᱤᱨᱚᱞ ᱢᱤᱥᱤᱱ ᱨᱮ ᱦᱚᱸ ᱦᱮᱡ ᱠᱟᱱᱟ᱾ ᱱᱮᱛᱟᱨ ᱫᱚ ᱚᱱᱟ ᱛᱮᱠᱚ ᱤᱨ ᱫᱟᱠᱚ ᱠᱚᱣᱟ ᱜᱮ ᱡᱟᱦᱟᱸᱭ ᱠᱚᱨᱮᱱ ᱰᱟᱹᱝᱨᱤ ᱠᱚ ᱵᱟᱹᱱᱩᱜ ᱠᱚᱣᱟᱜ ᱠᱚᱣᱟ ᱩᱱᱠᱩ ᱫᱚ ᱢᱚᱸᱡᱽ ᱜᱤ ᱤᱨ ᱫᱟᱠᱚ ᱚᱱᱟ ᱛᱮ᱾
ᱦᱮᱸ ᱟᱫᱚ ᱪᱟᱥ ᱠᱟᱹᱢᱤ ᱫᱚ ᱚᱱᱠᱟ ᱜᱮ ᱢᱤᱫ ᱦᱚᱲ ᱞᱟᱜᱟᱜ ᱦᱩᱭᱩᱜᱼᱟ ᱚᱸᱰᱮ ᱜᱮ ᱩᱱᱠᱩ ᱰᱟᱹᱝᱨᱤ ᱯᱤᱪᱷᱟᱹ ᱨᱮ ᱞᱟᱜᱟᱜ ᱦᱩᱭᱩᱜᱼᱟ᱾ ᱩᱱᱠᱩ ᱡᱚᱛᱚᱱ ᱨᱮ ᱞᱟᱜᱟᱜ ᱦᱩᱭᱩᱜᱼᱟ ᱦᱩᱸ ᱾
ᱵᱩᱥᱩᱜ ᱟᱞᱟᱫᱟ ᱦᱩᱲᱩ ᱟᱞᱟᱫᱟ ᱾
ᱚᱸ ᱾ ᱟᱨ ᱱᱤᱛᱚᱝ ᱫᱚ ᱜᱟᱹᱰᱤ ᱢᱚᱴᱚᱨ ᱠᱚ ᱦᱩᱭᱮᱱ ᱫᱚ ᱡᱟᱦᱟᱸ ᱛᱤᱱᱟᱹᱜ ᱥᱚᱸᱜᱮ ᱜᱮ ᱠᱟᱹᱢᱤ ᱦᱩᱭᱩᱜᱼᱟ ᱟᱣᱛᱮ, ᱦᱩᱲᱩ ᱢᱟᱱᱮ ᱦᱩᱲᱳ ᱤᱨ ᱠᱷᱚᱡᱟᱜ ᱡᱟᱦᱟᱸ ᱱᱟᱦᱮᱞ ᱥᱤᱭᱳᱜ ᱫᱷᱟᱹᱵᱤᱡ ᱛᱮ ᱡᱟᱦᱟᱸ ᱛᱤᱱᱟᱹᱜ ᱜᱮ ᱞᱟᱜᱟᱜᱼᱟ ᱡᱮᱛᱮᱭᱟᱜ ᱴᱨᱟᱠ ᱟᱯᱛᱮ ᱢᱮᱤᱥᱤᱱ ᱚᱰᱳᱠ ᱠᱟᱱᱟ᱾ ᱡᱮᱛᱮᱭᱟᱜ ᱠᱟᱹᱢᱤ ᱥᱟᱹᱛ ᱜᱚᱫᱚᱜ ᱠᱟᱱᱟ ᱠᱚᱢ ᱥᱚᱢᱚᱭ ᱨᱮ᱾
ᱦᱮᱸ ᱟᱫᱚ ᱢᱤᱫ ᱤᱭᱟᱹ ᱛᱮᱫᱚ ᱧᱮᱞ ᱞᱮᱠᱷᱟᱱ, ᱢᱤᱫ ᱯᱚᱠᱠᱷᱮ ᱫᱚ ᱧᱮᱞ ᱞᱮᱠᱷᱟᱱ ᱦᱮᱸ ᱱᱟᱯᱟᱭ ᱦᱚᱸ ᱱᱟᱯᱟᱭ ᱜᱮ ᱦᱩᱭᱩᱜ ᱠᱟᱱᱟ ᱞᱚᱜᱚᱱ ᱜᱮ ᱦᱩᱭ ᱜᱚᱫᱚᱜ ᱠᱟᱱᱟ᱾ ᱥᱤᱠ ᱤᱨ ᱦᱚᱸ ᱞᱚᱜᱚᱱ ᱜᱮ ᱦᱩᱭᱩᱜ ᱠᱟᱱᱟ᱾
ᱦᱮᱸ ᱚᱠᱛᱚ ᱠᱚᱢ ᱨᱮ ᱠᱚᱢ ᱴᱟᱭᱤᱢ ᱨᱮ ᱡᱮᱛᱮᱭᱟᱜ ᱦᱩᱭᱩᱜᱼᱟ ᱾
ᱟᱫᱚ ᱡᱟᱦᱟᱸᱭ ᱠᱚ ᱩᱱᱠᱩ ᱠᱟᱹᱢᱤ ᱡᱚᱝ ᱦᱚᱲ ᱫᱚ ᱟᱫᱚ ᱩᱱᱠᱩ ᱫᱚ ᱟᱫᱚ
ᱦᱩᱸ ᱠᱟᱹᱢᱤ ᱦᱚᱲ ᱠᱚᱫᱚ ᱠᱚ ᱠᱟᱹᱢᱤ ᱡᱚᱝ ᱠᱟᱱ ᱜᱮᱭᱟ᱾
ᱩᱱᱠᱩ ᱫᱚ ᱚᱱᱟ ᱠᱟᱹᱢᱤ ᱠᱟᱛᱮᱜ ᱜᱮ ᱦᱚᱲᱟᱜ ᱥᱤ ᱠᱚᱠᱚ ᱪᱟᱞᱟᱜ ᱜᱮᱭᱟ ᱟᱫᱚ ᱩᱱᱠᱩ ᱫᱚ ᱟᱫᱚ ᱪᱮᱫ ᱠᱚ ᱪᱤᱠᱟᱹᱭᱟ ᱞᱟᱹᱭᱟᱠᱚ ᱱᱮᱛᱟᱨ ᱫᱚ ᱩᱱᱠᱩ ᱞᱟᱹᱜᱤᱫ ᱫᱚ ᱠᱟᱹᱢᱤ ᱜᱮᱛᱚ ᱩᱱᱟᱹᱜ ᱵᱟᱹᱱᱩᱜ ᱟᱠᱟᱫᱟ᱾
ᱦᱩᱸ ᱾ ᱡᱟᱣ ᱥᱮᱫᱟᱭ ᱫᱚ ᱢᱟᱱᱮ ᱚᱲᱟᱜ ᱚᱲᱟᱜ ᱠᱟᱹᱢᱤ ᱪᱮ ᱚᱱᱛᱮ ᱠᱚ ᱢᱮᱱ ᱱᱟᱢᱟᱞ ᱡᱚᱛᱚᱱ ᱠᱟᱹᱢᱤᱧ ᱪᱟᱞᱟᱜ ᱠᱟᱱᱟ ᱵᱟᱝ ᱾ ᱟᱨ ᱱᱮᱛᱟᱨ ᱫᱚ ᱚᱱᱟ ᱵᱟᱦᱨᱮ ᱪᱟᱞᱟᱜ ᱦᱚᱸ ᱡᱩᱫᱤ ᱠᱟᱹᱢᱤ ᱪᱟᱞᱟᱜ ᱠᱟᱱᱟᱭ ᱮᱱᱠᱷᱟᱱ ᱫᱚ ᱤᱱᱟᱹ ᱠᱟᱹᱨᱠᱷᱟᱱᱟ ᱠᱚᱨᱮ ᱜᱮ᱾ ᱟᱱᱟ ᱯᱚᱭᱥᱟ, ᱯᱚᱭᱥᱟ ᱞᱟᱹᱜᱤᱫ ᱜᱮᱵᱚᱱ ᱠᱟᱹᱢᱤ ᱠᱟᱱᱟ ᱱᱮᱛᱟᱨ ᱫᱚ᱾ ᱡᱟᱣ ᱫᱚ ᱢᱟᱱᱮ ᱥᱮᱛᱟᱜ ᱫᱷᱟᱨᱟ ᱫᱚ ᱢᱟᱱᱮ ᱚᱲᱟᱜ ᱚᱲᱟᱜ ᱡᱟᱦᱟᱸᱭ ᱵᱟᱝ ᱡᱟᱦᱟᱸᱟᱭ ᱚᱲᱟᱜ ᱨᱮ ᱪᱟᱞᱟᱣ ᱠᱟᱛᱮᱜ ᱠᱟᱹᱢᱤ ᱠᱟᱛᱮᱜ ᱨᱮᱦᱚᱢ ᱟᱹᱥᱩᱞᱚᱜ ᱜᱮ ᱛᱟᱦᱮᱸᱫ᱾ ᱱᱮᱛᱟᱨ ᱫᱚ ᱚᱱᱠᱟ ᱦᱚᱸ ᱵᱟᱝ ᱜᱟᱱᱚᱜ ᱠᱟᱱᱟ᱾
ᱱᱤᱛᱳᱜ ᱫᱚ ᱚᱱᱟ ᱠᱚᱦᱚᱸ ᱠᱟᱹᱴᱤᱡ ᱟᱫᱚ ᱩᱱᱠᱩ ᱠᱚ ᱩᱱᱠᱩᱣᱟᱜ ᱫᱚ ᱠᱚᱢ ᱟᱠᱟᱱᱟ ᱡᱟᱦᱟᱸᱭ ᱠᱟᱹᱢᱤ ᱠᱟᱛᱮᱜ ᱠᱚ ᱡᱚᱢᱮᱫ ᱛᱟᱦᱮᱸᱫ᱾
ᱦᱮᱸ ᱟᱨ ᱟᱪᱪᱷᱟ ᱴᱷᱤᱠ ᱜᱮᱭᱟ ᱢᱟ ᱛᱚᱵᱮ ᱤᱱᱠᱟᱹ ᱫᱷᱟᱨᱟ ᱜᱮᱞᱟᱝ ᱜᱟᱞᱢᱟᱨᱟᱜᱼᱟ ᱦᱮᱸᱥᱮ? ᱦᱮᱸ ᱦᱮᱸᱢᱟ ᱡᱚᱦᱟᱨ ᱜᱮ ᱾